ᱛᱤᱛᱳ ᱦᱮᱸ ᱜᱚᱢᱠᱮ, ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱦᱚᱸ, ᱱᱟᱯᱟᱭ ᱵᱟᱲᱟ ᱜᱮᱛᱚ ᱜᱚᱝᱠᱮ?
ᱦᱳᱭ ᱱᱤᱛᱚᱜ ᱫᱚ ᱠᱷᱟᱱ ᱦᱟᱜ ᱱᱟᱯᱟᱭ ᱵᱟᱲᱟ ᱜᱮ ᱢᱮᱱᱟᱜ ᱞᱤᱧᱟᱹ, ᱟᱵᱮᱱ ᱜᱮ ᱚᱠᱟ ᱞᱮᱠᱟ ᱢᱮᱱᱟᱜ ᱵᱮᱱᱟ?
ᱦᱳᱭ ᱟᱹᱞᱤᱧ ᱦᱚᱸ ᱱᱟᱯᱟᱭ ᱵᱟᱲᱟ ᱜᱮ, ᱛᱟᱯᱚᱨ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱵᱟᱝ ᱱᱤᱛ ᱫᱷᱟᱹᱵᱤᱡ ᱛᱮᱫᱚ?
ᱦᱮᱸ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱱᱚᱜ-ᱚᱭ ᱡᱚᱢ ᱵᱟᱲᱟ ᱠᱟᱛᱮᱜ ᱜᱮ, ᱫᱩᱲᱩᱵ ᱡᱤᱨᱟᱹᱣ ᱦᱩᱭ ᱟᱠᱟᱱᱟ᱾
ᱟᱪᱪᱷᱟ ᱱᱟᱯᱟᱭ
ᱟᱵᱮᱱ ᱜᱮ ᱡᱚᱢ ᱵᱟᱲᱟ ᱠᱮᱜ-ᱟ ᱵᱮᱱ ᱥᱮ?
ᱦᱳᱭ ᱟᱹᱞᱤᱧᱟᱜ ᱦᱚᱸ ᱡᱚᱢ ᱵᱟᱲᱟ ᱠᱚᱫᱚ ᱦᱩᱭ ᱟᱠᱟᱱᱟ᱾ ᱡᱚᱢ ᱵᱟᱲᱟ ᱠᱟᱛᱮᱫ ᱜᱮ ᱠᱟᱹᱴᱤᱡ ᱨᱮᱥᱴ ᱠᱚ ᱦᱟᱛᱟᱣ ᱵᱟᱲᱟ ᱦᱩᱭᱩᱜ ᱠᱟᱱᱟ᱾
ᱦᱳᱭ ᱦᱳᱭ,
ᱛᱟᱦᱞᱮ ᱜᱚᱝᱠᱮ ᱛᱮᱦᱮᱧᱟᱜ ᱡᱟᱦᱟᱸ ᱦᱩᱰᱤᱧ ᱧᱚᱜ, ᱜᱟᱞᱢᱟᱨᱟᱣ ᱛᱟᱞᱟᱝ ᱫᱚ, ᱜᱟᱞᱢᱟᱨᱟᱣ ᱫᱚ-
ᱦᱚᱭ ᱦᱚᱭ᱾
ᱦᱩᱭᱩᱜ ᱠᱟᱱᱟ ᱡᱮ ᱛᱤᱦᱤᱧ ᱟᱜ ᱢᱟᱱᱮ ᱚᱸ ᱟᱵᱚᱣᱟᱜ ᱥᱟᱶᱛᱟ ᱢᱟᱱᱮ ᱥᱟᱱᱛᱟᱲ ᱥᱟᱶᱛᱟ ᱪᱮᱛᱟᱱ ᱨᱮ, ᱡᱮ ᱢᱟᱱᱮ ᱥᱮᱱᱫᱨᱟ ᱤᱫᱤ ᱠᱟᱛᱮᱜ ᱟᱹᱵᱤᱱ, ᱵᱟᱨᱯᱮ ᱠᱟᱛᱷᱟ ᱠᱟᱹᱴᱤᱡ ᱩᱸ ᱞᱟᱹᱭ-ᱟᱜ ᱵᱤᱱ ᱢᱟ ᱱᱚᱣᱟ ᱤᱫᱤ ᱠᱟᱛᱮᱜ?
ᱮᱠᱫᱚᱢ ᱮᱠᱫᱚᱢ ᱛᱚ ᱡᱟᱦᱟᱸ ᱛᱤᱤᱱ ᱩᱰᱝ ᱞᱤᱧ ᱵᱟᱲᱟᱭᱟ ᱛᱤᱱᱟᱹᱜ ᱜᱟᱱ ᱜᱮ, ᱛᱮᱞᱟ ᱢᱮᱱᱟᱜ ᱞᱤᱧ ᱪᱮᱥᱴᱟᱭᱟ ᱾
ᱦᱚᱭ ᱦᱚᱭ ᱾
ᱥᱮᱸᱱᱫᱨᱟ ᱫᱚ ᱦᱩᱭᱩᱜ ᱠᱟᱱᱟ ᱡᱟᱦᱟᱸ ᱟᱠᱚᱣᱟᱜ ᱯᱟᱹᱦᱤᱞ ᱠᱷᱚᱱ ᱦᱮᱡ ᱟᱹᱜᱩ ᱟᱠᱟᱱ
ᱟᱪᱪᱷᱟ,
ᱥᱮᱸᱱᱫᱨᱟ ᱡᱟᱦᱟᱸ ᱫᱚ ᱟᱵᱚ ᱨᱟᱹᱥᱠᱟᱹ ᱥᱟᱞᱟᱜ ᱵᱚᱱ ᱪᱟᱞᱟᱜᱼᱟ᱾
ᱟᱪᱪᱷᱟ᱾
ᱟᱹᱛᱩ ᱠᱚᱨᱮᱱ
ᱢᱟᱹᱭ ᱢᱟᱹᱭ ᱛᱟᱠᱚ ᱫᱚ ᱵᱟᱝ ᱠᱚ ᱪᱟᱞᱟᱜ-ᱟ ᱾ ᱵᱟᱹᱵᱩ ᱛᱟᱠᱚ ᱜᱮ ᱥᱮᱸᱱᱫᱨᱟ ᱫᱚᱠᱚ ᱪᱟᱞᱟᱜ-ᱟ ᱾
ᱟᱪᱪᱷᱟ᱾
ᱵᱤᱨ ᱵᱩᱨᱩ ᱨᱮ ᱥᱮᱸᱱᱫᱨᱟ ᱠᱟᱛᱮᱜ ᱡᱤᱵᱽ ᱡᱤᱭᱟᱹᱞᱤ ᱜᱚᱡ ᱠᱟᱛᱮᱜ ᱟᱵᱚ ᱡᱟᱦᱟᱸ ᱡᱤᱵᱽ ᱡᱤᱭᱟᱹᱞᱤ ᱠᱚᱵᱚᱱ ᱟᱹᱜᱩ ᱠᱚᱣᱟ ᱩᱱᱠᱩ ᱩᱛᱩ ᱠᱟᱛᱮᱜ ᱵᱚᱱ ᱡᱚᱢ ᱠᱚᱣᱟ ᱾
ᱟᱪᱪᱷᱟ᱾ ᱟᱭᱢᱟ ᱟᱭᱢᱟ ᱥᱟᱨᱦᱟᱣ ᱜᱚᱢᱠᱮ, ᱟᱹᱵᱤᱱ ᱡᱟᱦᱟᱸ ᱵᱤᱱ ᱞᱟᱹᱭ ᱠᱮᱜ-ᱟ ᱡᱮ ᱟᱻ ᱥᱮᱸᱫᱽᱨᱟ ᱫᱚ ᱦᱩᱭᱩᱜ ᱠᱟᱱᱟ ᱢᱟᱱᱮ ᱠᱷᱟᱹᱞᱤ ᱟᱸ ᱠᱚᱲᱟ ᱠᱚ ᱵᱟᱠᱷᱨᱟ ᱛᱮᱜᱮ ᱛᱟᱭᱛᱚ? ᱠᱩᱲᱤ ᱠᱚ ᱵᱟᱠᱷᱨᱟ ᱫᱚ ᱟᱸ ᱠᱩᱲᱤ ᱠᱚ ᱵᱟᱠᱷᱨᱟ ᱫᱚ ᱚᱱᱟ ᱫᱚᱠᱚ ᱢᱮᱛᱟᱜ ᱠᱟᱱᱟ ᱠᱟᱨᱠᱟ, ᱩᱱᱠᱩ ᱫᱚ ᱢᱟᱱᱮ ᱟᱸᱻ ᱡᱟᱦᱟᱸ ᱚᱱᱟ ᱛᱩᱢᱟᱹᱞ ᱠᱚ ᱞᱟᱹᱭᱟᱹᱜ ᱠᱟᱱᱟ ᱟᱨᱠᱤ ᱡᱮᱢᱚᱱ ᱩᱫ ᱯᱩᱴᱠᱟᱹ ᱟᱲᱟᱜ ᱥᱟᱠᱟᱢ ᱚᱱᱟ ᱠᱩ ᱢᱟᱱᱮ ᱡᱚᱜᱟᱲ ᱟᱹᱜᱩᱭᱟ ᱚᱱᱟ ᱫᱚᱠᱚ ᱢᱮᱛᱟᱜ ᱠᱟᱱᱟ ᱠᱟᱨᱠᱟ ᱴᱷᱤᱠ ᱜᱮᱭᱟ ᱾ ᱛᱚ ᱥᱮᱸᱫᱽᱨᱟ ᱦᱮᱸ ᱦᱚᱭ ᱛᱚ ᱚᱱᱟ ᱥᱮᱸᱱᱫᱨᱟᱻ ᱤᱫᱤ ᱠᱟᱛᱮᱜ ᱡᱚᱠᱷᱚᱱ ᱠᱩᱠᱞᱤ ᱨᱟᱠᱟᱵ ᱮᱱᱟ, ᱛᱚ ᱟᱹᱵᱤᱱ ᱠᱤ ᱠᱳᱱᱳ ᱫᱤᱱ ᱥᱮᱸᱫᱽᱨᱟ ᱵᱤᱱ ᱪᱟᱞᱟᱣ ᱵᱟᱲᱟ ᱟᱠᱟᱱᱟ?
ᱦᱮᱸ ᱜᱚᱝᱠᱮ ᱟᱹᱞᱤᱧ ᱫᱚ ᱠᱟᱹᱴᱤᱡ ᱠᱷᱚᱱ ᱜᱮ ᱥᱮᱸᱫᱽᱨᱟ ᱦᱚᱸᱞᱤᱧ ᱪᱟᱞᱟᱣ ᱵᱟᱲᱟ ᱟᱠᱟᱱᱟ ᱾
ᱟᱪᱪᱷᱟ ᱟᱪᱪᱷᱟ ᱾ ᱚᱱᱠᱟ ᱥᱮᱸᱫᱽᱨᱟ ᱨᱮ ᱚᱱᱠᱟᱱᱟᱜ ᱟᱹᱵᱤᱱ ᱢᱤᱫᱴᱮᱱ ᱦᱤᱥᱴᱨᱩᱠᱮᱞ ᱢᱤᱫᱴᱮᱱ ᱠᱤᱱᱵᱟ ᱡᱟᱦᱟᱱᱟᱜ ᱟᱵᱤᱱᱟᱜ ᱱᱤᱛ ᱫᱷᱟᱹᱵᱤᱡ ᱩᱭᱦᱟᱹᱨ ᱨᱮ ᱢᱮᱱᱟᱜ-ᱟ ᱚᱱᱠᱟᱱᱟᱜ ᱜᱷᱚᱴᱚᱱ ᱠᱚ ᱠᱟᱹᱴᱤᱡ ᱵᱤᱱ ᱞᱟᱹᱭ ᱥᱚᱫᱚᱨ ᱠᱚᱜ-ᱟ ᱟᱹᱰᱤ ᱜᱮ ᱱᱟᱯᱟᱭ ᱠᱚᱜ-ᱟ ᱾
ᱦᱳᱭ ᱦᱳᱭ ᱾ ᱤᱧ ᱛᱤᱱᱟᱹᱜ ᱟᱞᱤᱧ ᱥᱮᱸᱫᱽᱨᱟ ᱞᱤᱧ ᱪᱟᱞᱟᱣ ᱟᱠᱟᱱᱟ ᱵᱤᱥᱮᱥ ᱠᱟᱭᱛᱮ ᱱᱚᱜ-ᱚ ᱱᱟ ᱜᱮ ᱧᱮᱞᱚᱜ-ᱟ ᱡᱮ ᱟᱵᱚ ᱦᱚ ᱥᱮᱸᱫᱽᱨᱟᱭᱟᱵᱚᱱ ᱵᱤᱨ ᱜᱟᱡᱟᱲ ᱠᱚᱨᱮᱜ ᱥᱮᱸᱫᱽᱨᱟ ᱞᱟᱜᱟ ᱵᱚᱱᱟ᱾
ᱟᱪᱪᱷᱟ᱾
ᱛᱚ ᱥᱮᱸᱫᱽᱨᱟ ᱫᱚ ᱠᱷᱟᱱ ᱦᱟᱜ ᱢᱤᱫ ᱜᱷᱟᱹᱲᱤᱡ ᱛᱚ ᱵᱟᱝ ᱦᱩᱭᱩᱜ-ᱟ, ᱡᱤᱵᱽ ᱡᱤᱭᱟᱹᱞᱤ ᱠᱚᱫᱚ ᱵᱟᱝ ᱠᱚ ᱧᱟᱢ ᱜᱚᱫᱚᱜ-ᱟ ᱥᱮᱱᱫᱨᱟ ᱞᱟᱹᱜᱤᱫ ᱛᱮᱫᱚ ᱚᱠᱛᱚ ᱦᱚᱸ ᱡᱟᱹᱨᱩᱲᱟ ᱮᱵᱚᱝ ᱫᱷᱩᱨᱡᱚ ᱛᱟᱦᱮᱱ ᱞᱟᱹᱠᱛᱤ ᱾ ᱛᱚᱵᱮᱭᱟᱱᱤᱡ ᱜᱮ ᱟᱵᱚ ᱫᱚ
ᱦᱮᱸ ᱾
ᱡᱤᱭᱟᱹᱞᱤ ᱵᱚᱱ ᱥᱟᱵ ᱫᱟᱲᱮ ᱟᱭᱟ᱾
ᱟᱪᱪᱷᱟ ᱾
ᱛᱚ ᱵᱤᱥᱮᱥ ᱠᱟᱭᱛᱮ ᱱᱚᱣᱟ ᱨᱮ ᱧᱮᱞᱚᱜ-ᱟ ᱡᱮ, ᱥᱮᱸᱫᱽᱨᱟ ᱢᱟᱵᱚᱱ ᱪᱟᱞᱟᱣ ᱫᱚᱵᱚᱱ ᱪᱟᱞᱟᱜ ᱜᱮᱭᱟ
ᱛᱚ ᱚᱱᱠᱟᱱᱟᱜ ᱵᱤᱨ ᱵᱩᱨᱩ ᱨᱮ ᱪᱟᱞᱟᱣ ᱞᱮᱱᱠᱷᱟᱱ ᱫᱚ ᱢᱤᱫᱴᱤᱱ ᱜᱮ ᱟᱵᱚ ᱥᱟᱢᱟᱝ ᱨᱮ ᱦᱮᱜ ᱟᱵᱚᱱᱟ ᱵᱤᱨ ᱞᱟᱴᱟ ᱾ ᱵᱤᱨ ᱞᱟᱴᱟ ᱡᱟᱹᱱᱩᱢ ᱡᱷᱟᱹᱱᱴᱤ ᱚᱱᱠᱟᱱᱟᱜ ᱛᱟᱦᱮᱱᱟ ᱾ ᱟᱨ ᱨᱮᱸᱜᱮᱡ ᱛᱮᱛᱟᱝ ᱦᱚᱸᱜ-ᱱᱟ ᱠᱚ ᱵᱤᱥᱤ
ᱟᱪᱪᱷᱟ ᱾ ᱢᱟᱱᱮ ᱟᱵᱤᱱ ᱵᱤᱱ ᱞᱟᱹᱭ ᱚᱪᱚᱭ ᱮᱫᱟ ᱡᱮ ᱥᱮᱸᱫᱽᱨᱟ ᱫᱚ ᱢᱟᱱᱮ ᱟᱹᱰᱤ ᱢᱟᱱᱮ ᱟᱸᱡᱚᱢ ᱛᱮ ᱛᱤᱱᱟᱹᱜ ᱥᱚᱦᱚᱡ ᱟᱸᱡᱚᱢᱚᱜ ᱠᱟᱱᱟ ᱩᱱᱟᱹᱜ ᱫᱚ ᱵᱟᱝ ᱥᱚᱦᱚᱡ ᱟᱱᱤᱡ-ᱟ ᱢᱟᱱᱮ ᱱᱚᱣᱟ ᱨᱮᱫᱚ ᱟᱰᱤ ᱟᱭᱢᱟ ᱨᱮᱸᱜᱮᱡ ᱛᱮᱛᱟᱝ, ᱫᱩᱠ ᱦᱟᱨᱠᱮᱛ ᱢᱟᱱᱮ ᱟᱹᱰᱤ ᱞᱮᱠᱟᱱ ᱥᱟᱦᱟᱣᱱᱟ ᱫᱟᱲᱮ ᱠᱚ ᱛᱟᱦᱮᱸ ᱫᱚᱨᱠᱟᱨ ᱠᱟᱱᱟ᱾
ᱮᱠᱫᱚᱢ ᱮᱠᱫᱚᱢ᱾
ᱟᱪᱪᱷᱟ ᱟᱵᱤᱱ ᱡᱩᱫᱤ ᱵᱤᱱ ᱧᱮᱞᱟ ᱢᱟᱱᱮ ᱟ ᱥᱮᱸᱫᱽᱨᱟ ᱨᱮ ᱡᱟᱦᱟᱸ ᱛᱤᱥ ᱟ ᱡᱟᱦᱟᱸ ᱞᱮᱠᱟ ᱡᱤᱭᱟᱹᱞᱤ ᱠᱚᱵᱮᱱ ᱮᱸ ᱜᱚᱡ ᱵᱟᱲᱟᱣ ᱠᱟᱜ ᱠᱚᱣᱟ ᱥᱮ ᱵᱟᱝᱟ?
ᱦᱮᱸ ᱜᱚᱝᱠᱮ ᱚᱱᱠᱟ ᱫᱚ ᱦᱳᱭ ᱦᱳᱭ ᱪᱟᱞᱟᱣ ᱵᱟᱲᱟ ᱦᱩᱭ ᱠᱟᱱ ᱜᱮᱭᱟ, ᱜᱚᱡ ᱦᱚᱸ ᱜᱚᱡ ᱵᱟᱲᱟ ᱦᱩᱭ ᱠᱟᱱ ᱜᱮᱭᱟ᱾ ᱡᱟᱦᱟᱸ ᱫᱚ ᱠᱷᱟᱱ ᱦᱩᱭᱩᱜ ᱠᱟᱱᱟ ᱠᱩᱞᱟᱹᱭ᱾ ᱠᱩᱞᱟᱹᱭ ᱠᱚ ᱥᱚᱜᱚᱫ, ᱥᱚᱜᱚᱫ ᱵᱮᱱ ᱟᱸᱡᱚᱢ ᱟᱠᱟᱫ ᱠᱚᱣᱟ ᱛᱚ ᱜᱚᱝᱠᱮ?
ᱦᱮᱸ ᱦᱮᱸ ᱥᱚᱜᱚᱫ ᱫᱚᱞᱤᱧ ᱵᱟᱲᱟᱭ ᱠᱚᱜᱮᱭᱟ᱾
ᱦᱳᱭ ᱦᱳᱭ ᱥᱚᱠᱚᱫ ᱛᱟᱯᱚᱨᱮ ᱥᱩᱠᱨᱤ ᱠᱚᱦᱚᱸ ᱚᱱᱠᱟᱱᱟᱜ ᱥᱮᱸᱫᱽᱨᱟ ᱠᱚᱦᱚᱸ ᱞᱤᱧ ᱪᱟᱞᱟᱣ ᱵᱟᱲᱟᱣ ᱠᱟᱱ ᱜᱮᱭᱟ᱾
ᱟᱪᱪᱷᱟ᱾ ᱟᱸ ᱱᱚᱣᱟ ᱥᱮᱸᱫᱽᱨᱟ ᱤᱫᱤ ᱠᱟᱛᱮᱜ ᱡᱮᱦᱮᱛᱩ ᱠᱟᱛᱷᱟ ᱨᱟᱠᱟᱵ ᱮᱱᱟ᱾ ᱱᱚᱣᱟ ᱥᱮᱸᱫᱽᱨᱟ ᱤᱫᱤ ᱠᱟᱛᱮ ᱫᱚ ᱟᱹᱞᱤᱧ ᱫᱚ ᱢᱟᱱᱮ ᱡᱟᱹᱥᱛᱤ ᱟᱹᱞᱤᱧᱟᱜ ᱦᱚᱸ ᱮᱠᱥᱯᱮᱨᱤᱭᱮᱱᱥ ᱫᱚ ᱵᱟᱹᱱᱩᱜ-ᱟ᱾ ᱛᱚᱵᱮ ᱯᱩᱛᱷᱤ ᱠᱚᱨᱮ ᱞᱤᱧ ᱯᱟᱲᱦᱟᱣ ᱠᱟᱜ-ᱟ᱾ ᱥᱮᱸᱫᱽᱨᱟ ᱠᱚᱫᱚ ᱢᱚᱴᱟᱢᱩᱴ ᱴᱤ ᱟᱹᱰᱤ ᱟᱭᱢᱟ ᱞᱮᱠᱟᱱᱟᱜ ᱥᱮᱸᱫᱽᱨᱟ ᱢᱮᱱᱟᱜ ᱟᱠᱟᱫᱟ ᱛᱚ ᱢᱤᱫᱴᱟᱱ ᱯᱩᱛᱷᱤ ᱨᱮᱞᱤᱧ ᱯᱟᱲᱦᱟᱣ ᱠᱟᱜ-ᱟ᱾ ᱟᱸ ᱚᱸᱰᱮ ᱫᱚ ᱥᱮᱸᱫᱽᱨᱟ ᱛᱚᱠᱚ ᱦᱟᱹᱴᱤᱧ ᱟᱠᱟᱜ-ᱟ ᱢᱳᱴᱟᱢᱩᱴᱤ ᱮᱭᱟᱭ ᱜᱚᱴᱟᱝ ᱛᱮ᱾ ᱚᱸᱰᱮ ᱫᱚᱠᱚ ᱞᱟᱹᱭᱪᱚᱣ ᱠᱟᱫᱟ ᱡᱮ ᱵᱟᱦᱟ ᱥᱮᱸᱫᱽᱨᱟ ᱦᱮᱸ ᱛᱟᱨᱯᱚᱨᱮ ᱦᱩᱭᱩᱜ ᱠᱟᱱᱟ ᱯᱩᱨ ᱥᱮᱸᱫᱽᱨᱟ᱾ ᱯᱩᱨ ᱥᱮᱸᱫᱽᱨᱟ ᱫᱚ ᱦᱩᱭᱩᱜ ᱠᱟᱱᱟ ᱢᱟᱱᱮ ᱡᱟᱦᱟᱸᱢ ᱟᱸ ᱟᱛᱳ ᱦᱚᱲ ᱛᱮᱠᱚ ᱥᱮᱸᱫᱽᱨᱟᱭᱟ ᱟᱨᱠᱤ᱾ ᱢᱮ ᱢᱟᱱᱮ ᱢᱤᱫᱴᱮᱱ ᱟᱛᱳ ᱨᱮᱱ ᱠᱚᱲᱟ ᱠᱚ ᱢᱤᱴᱮᱱ ᱟᱠᱚᱣᱟᱜ ᱟᱹᱛᱩ ᱨᱮᱱᱟᱜ ᱴᱚᱞᱟ ᱨᱮᱱᱟᱜ ᱵᱤᱨ ᱠᱚ ᱥᱮᱸᱫᱽᱨᱟᱭᱟ ᱦᱮᱸ ᱥᱮ᱾ ᱟᱨ ᱢᱤᱫᱴᱮᱱ ᱫᱚ ᱦᱩᱭᱩᱜ ᱠᱟᱱᱟ ᱡᱟ-ᱡᱟᱨᱯᱟ ᱥᱮᱸᱫᱽᱨᱟ ᱡᱟᱦᱟᱸ ᱠᱚ ᱢᱮᱛᱟᱜ ᱠᱟᱱᱟ᱾ ᱚᱱᱟ ᱫᱚ ᱦᱩᱭᱩᱜ ᱠᱟᱱᱟ ᱢᱟᱱᱮ ᱵᱟᱨᱭᱟ ᱯᱮᱭᱟ ᱟᱛᱩ ᱨᱮᱱ ᱦᱚᱲ ᱥᱮᱸᱫᱽᱨᱟ ᱢᱤᱫ ᱠᱟᱛᱮ ᱛᱮ ᱢᱤᱫᱴᱮᱱ ᱵᱩᱨᱩ ᱠᱤᱱᱵᱟ ᱢᱟᱨᱟᱝ ᱵᱤᱨ ᱠᱚ ᱥᱮᱸᱫᱽᱨᱟᱭᱟ ᱦᱮᱸᱥᱮ᱾ ᱛᱟᱨᱯᱚᱨ ᱦᱩᱭᱩᱜ ᱠᱟᱱᱟ ᱜᱤᱨᱟᱹ ᱥᱮᱸᱫᱽᱨᱟ ᱱᱚᱣᱟ ᱫᱚ ᱦᱩᱭᱩᱜ ᱠᱟᱱᱟ ᱜᱤᱨᱟᱹ ᱟᱲᱟᱜᱟ ᱠᱚ᱾ ᱡᱮ ᱱᱩᱱᱫᱤᱱ ᱦᱤᱞᱳᱜ ᱥᱮᱸᱫᱽᱨᱟ ᱦᱩᱭᱩᱜ-ᱟ ᱦᱮᱸᱥᱮ ᱟᱨ ᱢᱤᱫ ᱫᱚ ᱦᱩᱭᱩᱜ ᱠᱟᱱᱟ ᱫᱤᱥᱣᱟᱹ ᱥᱮᱸᱫᱽᱨᱟ ᱡᱟᱦᱟᱸ ᱫᱚᱵᱚ ᱛᱟᱞᱦᱮ ᱜᱚᱴᱟ ᱫᱤᱥᱚᱢ ᱦᱚᱲ ᱛᱮᱠᱚ ᱥᱮᱸᱫᱽᱨᱟᱭᱟ ᱟᱨ ᱢᱤᱫᱴᱮᱱ ᱫᱚ ᱦᱩᱭᱩᱜ ᱠᱟᱱᱟ ᱨᱟᱡᱽ ᱥᱮᱸᱫᱽᱨᱟ᱾ ᱢᱟᱱᱮ ᱚᱱᱟ ᱫᱚ ᱠᱷᱟᱹᱞᱤ ᱨᱟᱡᱟ ᱠᱚᱣᱟᱜ ᱥᱮᱸᱫᱽᱨᱟ ᱠᱟᱱᱟ ᱟᱨ ᱞᱚᱵ ᱵᱤᱨ ᱥᱮᱸᱫᱽᱨᱟ᱾ ᱚᱱᱟ ᱫᱚᱠᱚ ᱢᱮᱛᱟᱜ ᱠᱟᱱᱟ ᱡᱟᱦᱟᱸ ᱫᱚ ᱥᱟᱱᱛᱟᱲ ᱠᱚᱣᱟᱜ ᱡᱷᱚᱛᱚ ᱠᱷᱚᱱᱟᱜ ᱢᱟᱨᱟᱝ ᱵᱤᱨ ᱥᱮᱸᱫᱽᱨᱟ ᱟᱨᱠᱤ᱾ ᱦᱳᱭᱥᱮ᱾ ᱢᱟᱱᱮ ᱚᱱᱟ ᱫᱚ ᱛᱤᱱᱟᱹᱜ ᱴᱟᱜ ᱡᱚᱛᱷᱟᱛᱟ ᱚᱱᱟ ᱫᱚ ᱚᱱᱟ ᱫᱚ ᱵᱟᱹᱞᱤᱧ ᱵᱟᱲᱟᱭᱟ ᱛᱚᱵᱮ ᱚᱱᱟ ᱯᱩᱛᱷᱤ ᱨᱤᱞᱤᱧ ᱯᱟᱲᱦᱟᱣ ᱠᱮᱭᱟ ᱱᱚᱝᱠᱟ ᱠᱚ ᱚᱞ ᱟᱠᱟᱜ-ᱟ ᱟᱨᱠᱤ᱾ ᱡᱮ ᱥᱮᱸᱫᱽᱨᱟ ᱠᱚᱫᱚ ᱮᱭᱟᱭ ᱦᱟᱹᱴᱤᱧ ᱛᱮ ᱦᱟᱹᱴᱤᱧ ᱠᱟᱱᱟ ᱱᱚᱣᱟ ᱠᱚᱜᱮ ᱠᱟᱱᱟ ᱟᱨᱠᱤ᱾ ᱦᱮᱸᱥᱮ᱾ ᱟᱪᱪᱷᱟ ᱥᱮᱱᱫᱨᱟ ᱪᱟᱞᱟᱣ ᱚᱠᱛᱚ ᱢᱟᱱᱮ ᱟ ᱟᱵᱤᱱ ᱡᱟᱦᱟᱸ ᱚᱱᱟ ᱡᱤᱞ ᱡᱟᱦᱟᱸ ᱡᱩᱲᱩ ᱦᱟᱹᱴᱤᱧᱚᱜ-ᱟ ᱥᱮ ᱢᱟᱱᱮ ᱚᱱᱟ ᱠᱚᱫᱚ ᱪᱮᱞ ᱞᱮᱠᱟ ᱵᱷᱟᱵᱯᱮ ᱦᱟᱹᱴᱤᱝᱚᱜ-ᱟ ᱢᱟᱱᱮ ᱠᱷᱟᱹᱞᱤ ᱥᱤᱠᱟᱹᱨᱤ ᱠᱚᱲᱟ ᱜᱮᱠᱚ ᱧᱟᱢᱟ ᱥᱮ ᱟᱨᱦᱚᱸ ᱡᱟᱦᱟᱸᱭ ᱠᱚ ᱦᱟᱹᱴᱤᱧ ᱟᱠᱚᱣᱟ?
ᱟᱫᱚ ᱠᱷᱟᱱ ᱦᱟᱸᱜ ᱡᱟᱦᱟᱸᱭ ᱠᱚ ᱥᱤᱠᱟᱹᱨᱤᱭᱟᱹ ᱠᱚᱠᱚ ᱪᱟᱞᱟᱜ ᱠᱟᱱ ᱛᱟᱵᱚᱱᱟ ᱥᱮ ᱥᱮᱸᱫᱽᱨᱟ ᱡᱟᱦᱟᱸᱭ ᱠᱚᱠᱚ ᱪᱟᱞᱟᱜ ᱠᱟᱱ ᱛᱟᱵᱚᱱᱟ ᱩᱱᱠᱩ ᱡᱟᱦᱟ ᱛᱤᱱᱟᱹᱜ ᱜᱟᱱ ᱠᱚ ᱪᱟᱞᱟᱣ ᱟᱠᱟᱱ ᱛᱟᱵᱚᱱᱟ, ᱩᱱᱠᱩ ᱪᱮᱛᱟᱱ ᱨᱮᱜᱮ ᱦᱟᱹᱴᱤᱧ ᱚᱜᱼᱟ ᱾ᱟᱨᱚ ᱚᱱᱟ ᱦᱟᱹᱴᱤᱧ ᱠᱟᱛᱮ,
ᱟᱪᱪᱷᱟ,
ᱡᱟᱦᱟᱸᱭ ᱫᱚ, ᱡᱤᱭᱟᱹᱞᱤ ᱜᱚᱡ ᱠᱮᱫᱮᱭᱟᱭ,
ᱟᱪᱪᱷᱟ,
ᱩᱱᱤ ᱫᱚ ᱩᱱᱠᱩ ᱠᱷᱚᱱ ᱠᱟᱹᱴᱤᱡ ᱰᱷᱮᱨ ᱧᱚᱜ ᱡᱩᱲᱩᱭ ᱧᱟᱢᱟᱭ᱾
ᱟᱪᱪᱷᱟ ᱟᱪᱪᱷᱟ, ᱚᱱᱟ ᱢᱟ ᱱᱟᱯᱟᱭ ᱠᱟᱛᱷᱟ ᱠᱟᱱ ᱜᱮᱭᱟ᱾ ᱢᱟᱱᱮ ᱡᱟᱦᱟᱸᱭ ᱜᱚᱡ ᱠᱟᱫᱮᱭᱟ ᱩᱱᱤ ᱫᱚ, ᱡᱟᱹᱥᱛᱤ ᱡᱩᱲᱩᱭ ᱧᱟᱢᱟ ᱦᱮᱸᱥᱮ, ᱢᱟᱱᱮ ᱟᱪᱪᱷᱟ, ᱱᱚᱣᱟ ᱱᱚᱣᱟ ᱡᱩᱲᱩ ᱨᱮᱫᱚ ᱟᱨ ᱢᱤᱫᱴᱟᱝ ᱠᱟᱛᱷᱟ ᱟᱸᱡᱚᱢ ᱦᱚᱭ ᱟᱠᱟᱱᱟ ᱟᱸᱡᱚᱢ ᱵᱚᱞᱛᱮ ᱵᱟᱲᱟᱭ ᱢᱮᱱᱟᱜᱼᱟ᱾ ᱡᱮ ᱱᱚᱣᱟ ᱥᱮᱸᱫᱽᱨᱟ ᱨᱮ ᱡᱟᱦᱟᱸᱭ ᱡᱩᱫᱤ ᱥᱮᱛᱟ ᱛᱟᱱᱟᱜ ᱦᱚᱭ ᱡᱩᱫᱤ ᱪᱟᱞᱟᱜᱼᱟ ᱾ᱩᱱᱤ ᱦᱚᱸᱠᱤ ᱚᱱᱟ ᱚᱱᱟ ᱡᱩᱲᱩ ᱨᱮᱫᱚ ᱥᱚᱢᱟᱱ ᱵᱷᱟᱜᱮ ᱧᱟᱢᱟ ᱥᱮ ᱵᱟᱝ?
ᱟᱞᱤᱧᱟᱜ ᱫᱤᱥᱟᱹ ᱞᱮᱠᱟ ᱛᱮᱫᱚ ᱟᱞᱤᱧ ᱟᱜ ᱫᱤᱥᱟᱹ ᱞᱮᱠᱟ ᱛᱮᱫᱚ ᱡᱟᱦᱟᱸᱭ ᱥᱮᱛᱟ ᱪᱟᱞᱟᱜ ᱟᱭ,
ᱦᱮᱸ
ᱩᱱᱤ ᱥᱮᱛᱟ ᱫᱚ, ᱠᱷᱟᱱ ᱥᱚᱢᱟᱱ ᱡᱩᱲᱩ ᱫᱚ ᱵᱟᱝ ᱨᱮᱦᱚᱸ ᱡᱟᱦᱟ ᱛᱤᱱᱟᱹᱜ ᱩᱱᱟᱹᱜ, ᱜᱮ ᱦᱟᱸᱜ ᱩᱱᱤᱭᱟᱜ ᱡᱚᱢ ᱞᱮᱠᱟ ᱦᱟᱹᱴᱤᱧ ᱫᱚᱭ ᱧᱟᱢ ᱜᱮᱭᱟᱭ᱾
ᱟᱪᱪᱷᱟ ᱟᱪᱪᱷᱟ ᱟᱪᱪᱷᱟ, ᱱᱚᱝᱠᱟ ᱜᱮ ᱟᱡᱚᱢ ᱟᱠᱟᱱᱟ ᱛᱚ ᱡᱮ ᱵᱟᱝ, ᱡᱟᱦᱟ ᱥᱮᱸᱫᱽᱨᱟ ᱠᱚᱲᱟ ᱠᱚ ᱥᱟᱞᱟᱜ ᱛᱮ ᱠᱤ ᱵᱟᱝ ᱥᱤᱠᱟᱹᱨᱤᱭᱟᱹ ᱠᱚᱲᱟ ᱠᱚ ᱥᱟᱞᱟᱜ ᱛᱮ, ᱮ ᱡᱩᱫᱤ, ᱢᱮᱫᱴᱟᱝ ᱥᱮᱛᱟ ᱛᱟᱱᱟᱜ ᱮ ᱪᱟᱞᱟᱜᱼᱟ, ᱩᱱᱤ ᱦᱚᱸ ᱠᱤᱱᱛᱩ ᱡᱩᱲᱩ ᱫᱚ ᱠᱤᱪᱷᱩ ᱦᱚᱞᱚ ᱦᱟᱹᱴᱤᱧ ᱫᱚᱭ ᱧᱟᱢᱟ᱾
ᱦᱳᱭ ᱦᱳᱭ ᱦᱳᱭ,
ᱟᱪᱪᱷᱟ, ᱟᱹᱵᱤᱱ ᱡᱟᱦᱟ ᱵᱤᱱ ᱞᱟᱹᱭ ᱠᱮᱫᱟ ᱡᱮ ᱥᱮᱱᱛᱟ, ᱟᱵᱤᱱ ᱫᱚ ᱢᱟᱱᱮ ᱟᱛᱳ ᱠᱚᱨᱮᱱᱟᱜ ᱚᱱᱟ ᱵᱤᱨ ᱠᱚᱨᱮ ᱵᱤᱱ ᱪᱟᱞᱟᱣ ᱟᱠᱟᱱᱟ, ᱥᱮ ᱵᱟᱦᱨᱮ ᱮᱴᱟᱜ ᱜᱤᱨᱟᱹ ᱥᱮᱸᱫᱽᱨᱟ ᱠᱚᱵᱤᱱ ᱪᱟᱞᱟᱣ ᱵᱟᱲᱟ ᱟᱠᱟᱱᱟ?
ᱚᱱᱠᱟᱱᱟᱜ ᱜᱤᱨᱟᱹ ᱥᱮᱸᱫᱽᱨᱟ ᱠᱚᱫᱚ ᱵᱟᱹᱞᱤᱧ ᱪᱟᱞᱟᱣ ᱵᱟᱲᱟ ᱟᱠᱟᱱᱟ, ᱟᱹᱛᱩ ᱨᱮᱱᱟᱜ, ᱡᱟᱦᱟ ᱟᱛᱩ ᱨᱮᱱ ᱠᱚᱲᱟ ᱠᱚᱠᱚ ᱛᱟᱦᱮᱱᱟ ᱩᱱᱠᱩ ᱥᱟᱶ, ᱟᱨ ᱵᱟᱝᱟᱝ
ᱟᱪᱪᱷᱟ,
ᱯᱟᱥᱮᱡ ᱟᱹᱛᱩ ᱠᱚᱨᱮᱱ ᱠᱚᱲᱟ ᱠᱚ ᱡᱟᱦᱟ ᱠᱚ ᱱᱮᱰᱟᱭᱟ, ᱡᱮ ᱱᱚᱸᱰᱮ ᱵᱚᱱ ᱪᱟᱞᱟᱜᱼᱟ ᱛᱟᱦᱚᱞᱮ ᱥᱮᱸᱫᱽᱨᱟ ᱚᱱᱮ ᱚᱱᱠᱟᱱᱟᱜ ᱥᱮᱸᱫᱽᱨᱟ ᱠᱚᱜᱮᱞᱤᱧ ᱪᱟᱞᱟᱣ ᱵᱟᱲᱟ ᱠᱟᱱᱟ᱾ ᱟᱨ ᱚᱱᱠᱟᱱᱟᱜ ᱛᱚ ᱚᱝᱠᱟ ᱡᱟᱦᱟᱸ ᱞᱮᱠᱟᱵᱤᱱ ᱞᱟᱹᱭ ᱠᱮᱫᱟ ᱞᱚᱵᱤᱨ ᱥᱮᱸᱫᱽᱨᱟ ᱡᱟᱦᱟᱸ ᱟᱵᱚᱣᱟᱜ ᱦᱟᱹᱴᱤᱧ ᱥᱮᱸᱫᱽᱨᱟ ᱚᱱᱠᱟᱱᱟᱜ ᱞᱮᱠᱟᱱᱟᱜ ᱦᱟᱹᱴᱤᱧ ᱥᱮᱸᱫᱽᱨᱟ ᱠᱚᱫᱚ ᱟᱹᱣᱨᱤ ᱞᱤᱧ ᱥᱮᱱᱚᱜᱼᱟ᱾
ᱟᱪᱪᱷᱟ ᱟᱪᱪᱷᱟ ᱟᱪᱪᱷᱟ, ᱱᱚᱜ ᱚᱭ ᱡᱟᱦᱟ ᱥᱮᱸᱫᱽᱨᱟ ᱠᱟᱛᱷᱟ ᱨᱟᱠᱟᱵ ᱮᱫ ᱫᱚ, ᱱᱚᱣᱟ ᱫᱚ ᱢᱟᱱᱮ ᱞᱟᱦᱟ ᱡᱩᱜᱽ ᱨᱮᱫᱚ ᱧᱮᱞᱚᱜᱚᱜ ᱠᱟᱱᱟ, ᱥᱮᱸᱫᱽᱨᱟ ᱢᱟ ᱟᱹᱰᱤ ᱡᱟᱠ ᱡᱚᱢᱚᱠ ᱛᱮᱠᱚ ᱪᱟᱞᱟᱜ ᱠᱟᱱ ᱛᱟᱦᱮᱸ ᱦᱚᱲ ᱨᱟᱹᱥᱠᱟᱹ ᱛᱮᱠᱚ ᱪᱟᱞᱟᱜ ᱠᱟᱱ ᱛᱟᱦᱮ ᱨᱮᱸᱜᱮᱡ ᱛᱮ, ᱛᱟᱝ ᱵᱟᱹᱜᱤᱭᱟ ᱛᱮᱠᱚ ᱪᱟᱞᱟᱜ ᱠᱟᱱ ᱛᱟᱦᱮᱜ ᱟ ᱥᱮ, ᱟᱨ ᱱᱤᱛᱚᱜᱟᱜ ᱡᱩᱜᱽ ᱨᱮᱫᱚ ᱧᱮᱞᱚᱜ ᱠᱟᱱᱟ ᱪᱮᱫ ᱞᱮᱠᱟᱭ ᱱᱟᱢ, ᱱᱤᱛᱚᱜ ᱟᱜ ᱡᱩᱜᱽ ᱨᱮᱠᱤ ᱚᱱᱠᱟ ᱵᱤᱨ ᱥᱮᱸᱫᱽᱨᱟ ᱦᱚᱲ ᱠᱚ ᱥᱮᱱᱚᱜ ᱠᱟᱱᱟ ᱩᱱᱟᱹᱜ ᱨᱟᱹᱥᱠᱟᱹ ᱥᱟᱞᱟᱜ, ᱛᱮ ᱥᱮ ᱚᱱᱟ ᱠᱷᱚᱱᱟᱜ ᱠᱚᱢ ᱟᱠᱟᱱᱟ ᱦᱟᱨ ᱴᱟᱜ ᱚᱱᱟ ᱥᱮᱱᱚᱜ ᱨᱮᱱᱟᱜ ᱦᱟᱨ ᱴᱟᱜ᱿
ᱛᱳᱜ ᱟᱹᱞᱤᱧ ᱡᱟᱦᱟ ᱞᱮᱠᱟᱞᱤᱧ ᱧᱮᱞ ᱠᱟᱫ ᱧᱮᱞ ᱧᱟᱢ ᱫᱟ, ᱟᱨ ᱵᱟᱝ ᱡᱟᱦᱟ ᱠᱚ ᱟᱡᱚᱢ ᱠᱟᱱᱟ ᱚᱱᱟ ᱞᱮᱠᱟ ᱛᱮᱫᱚ, ᱟᱞᱤᱧ ᱡᱟᱦᱟ ᱛᱤᱱᱟᱹᱜ ᱫᱤᱱ ᱥᱮᱸᱫᱽᱨᱟ ᱞᱤᱧ ᱪᱟᱞᱟᱣ ᱠᱟᱱᱟ ᱩᱱᱟᱹᱜ ᱫᱤᱱ ᱫᱚ ᱠᱷᱟᱱ ᱦᱟᱸ, ᱞᱟᱦᱟ ᱛᱮᱱᱟᱜ ᱯᱟᱹᱦᱤᱞ ᱡᱟᱦᱟ ᱨᱟᱹᱥᱠᱟᱹ ᱛᱟᱦᱮᱸ ᱠᱟᱱᱟ ᱚᱱᱠᱟᱱᱟᱜ ᱫᱚ ᱠᱷᱟᱱ ᱩᱱᱟᱹᱜ ᱫᱚ ᱵᱟᱝ ᱧᱮᱞᱚᱜ ᱠᱟᱱ ᱛᱟᱦᱮᱸᱫ᱾ ᱢᱟᱱᱮ ᱡᱟᱦᱟᱸᱭ ᱠᱚ ᱪᱟᱞᱟᱜ ᱠᱟᱱᱟ ᱪᱟᱞᱟᱜ ᱟᱵᱚᱱ ᱥᱟᱱᱟᱢ ᱠᱚᱜᱮ ᱵᱚᱱ ᱪᱟᱞᱟᱜᱼᱟ ᱦᱟᱸᱜ᱾ ᱚᱱᱮ ᱚᱱᱠᱟ ᱚᱠᱛᱚ ᱠᱚᱠᱚ ᱴᱷᱤᱠ ᱠᱮᱜ ᱛᱮ ᱠᱚ ᱪᱟᱞᱟᱣ ᱩᱰᱩᱠᱚᱜ ᱠᱟᱱᱟ ᱵᱟᱹᱭ ᱵᱟᱹᱭ ᱛᱮ᱾
ᱟᱪᱪᱷᱟ᱾
ᱛᱚ ᱟᱞᱤᱧ ᱦᱚᱸ ᱱᱚᱜ ᱚᱱᱰᱮ ᱡᱮ ᱢᱤᱫᱴᱮᱱ ᱟᱵᱚᱣᱟᱜ ᱢᱤᱫᱴᱮᱱ ᱥᱮᱸᱫᱽᱨᱟ ᱢᱮᱱᱟᱜ ᱛᱟᱵᱚᱱᱟ ᱡᱟᱦᱟ ᱫᱚ ᱴᱟᱢᱟᱠ ᱛᱩᱢᱫᱟᱜ ᱟᱛᱮᱜ ᱥᱮᱸᱫᱽᱨᱟ᱾
ᱟᱪᱪᱷᱟ ᱦᱮᱸ ᱦᱮᱸ ᱦᱮᱸ ᱟᱸᱡᱚᱢ ᱟᱠᱟᱫ ᱜᱮᱭᱟᱹᱧ᱾
ᱟᱪᱪᱷᱟ ᱱᱚᱣᱟᱴᱟᱜ ᱫᱚ ᱚᱠᱟᱴᱟᱜ ᱥᱮᱸᱫᱽᱨᱟ ᱨᱮ ᱦᱩᱭᱩᱜ ᱜᱮᱭᱟ ᱡᱮ ᱴᱟᱢᱟᱠ ᱛᱩᱢᱫᱟᱜ ᱨᱟᱹᱥᱠᱟᱹ ᱥᱟᱞᱟᱜ ᱠᱚ ᱥᱮᱸᱫᱽᱨᱟᱭᱟ᱾
ᱟᱪᱪᱷᱟ ᱱᱚᱣᱟ ᱵᱷᱟᱜᱮ ᱠᱩᱠᱞᱤ ᱵᱤᱱ ᱫᱚᱦᱚ ᱟᱠᱟᱫᱟ ᱟᱹᱞᱤᱧ ᱦᱟᱜ ᱮᱻ ᱛᱤᱱᱟᱹᱜ ᱫᱷᱟᱹᱵᱤᱡ ᱵᱟᱲᱟᱭ ᱢᱮᱱᱟᱜᱼᱟ, ᱚᱱᱟ ᱫᱚ ᱦᱩᱭᱩᱜ ᱠᱟᱱᱟ ᱴᱟᱢᱟᱠ ᱨᱮᱫᱚ ᱮᱠᱪᱩᱭᱮᱞᱤ ᱢᱟᱱᱮ ᱥᱮᱸᱫᱽᱨᱟ ᱨᱮᱱᱟᱜ ᱦᱚᱸ ᱥᱟᱯᱟᱵ ᱠᱟᱱ ᱜᱮᱭᱟ᱾ ᱥᱟᱠᱣᱟ, ᱴᱟᱢᱟᱠ ᱦᱮᱸᱥᱮ ᱱᱚᱣᱟ ᱫᱚ ᱡᱚᱛᱚ ᱡᱚᱛᱚ ᱥᱮᱸᱫᱽᱨᱟ ᱨᱮᱜᱮ ᱟᱹᱰᱤ ᱞᱟᱹᱠᱛᱤ ᱠᱟᱱᱟ᱾ ᱡᱚᱛᱚ ᱥᱮᱸᱫᱽᱨᱟ ᱵᱚᱞᱮ ᱪᱮᱫ ᱞᱮᱠᱟ ᱡᱮᱢᱚᱱ ᱜᱤᱨᱟᱹ ᱥᱮᱸᱫᱽᱨᱟ ᱡᱟᱦᱟᱱ ᱢᱟᱨᱟᱝ ᱵᱩᱨᱩ ᱥᱮᱸᱫᱽᱨᱟ ᱟᱹᱛᱳ ᱥᱮᱸᱫᱽᱨᱟ ᱠᱚᱨᱮ ᱫᱚ ᱦᱚᱭᱛᱳ ᱚᱱᱟ ᱠᱚᱫᱚ ᱵᱟᱝ ᱤᱭᱩᱥᱚᱜ ᱠᱟᱱᱟ᱾ ᱢᱮᱱᱠᱷᱟᱱ ᱡᱟᱦᱟᱸᱭ ᱜᱤᱨᱟᱹ ᱥᱮᱸᱫᱽᱨᱟ ᱠᱤᱢᱵᱟ ᱢᱟᱨᱟᱝ ᱵᱩᱨᱩ ᱥᱮᱸᱫᱽᱨᱟ ᱠᱤᱝᱵᱟ ᱚᱱᱮ ᱡᱟᱦᱟᱸ ᱞᱚ ᱵᱤᱨ ᱥᱮᱸᱫᱽᱨᱟ ᱚᱱᱟ ᱠᱚᱨᱮ ᱫᱚ ᱱᱟᱦᱟᱜ ᱴᱟᱢᱟᱠ ᱛᱩᱢᱫᱟᱜ ᱟᱛᱮ ᱟᱹᱰᱤ ᱥᱟᱠᱣᱟ ᱚᱨᱚᱝ ᱟᱛᱮᱜ ᱟᱹᱰᱤ ᱨᱟᱹᱥᱠᱟᱹ ᱡᱟᱠ ᱡᱚᱢᱚᱠ ᱥᱟᱞᱟᱜ ᱠᱚ ᱥᱮᱸᱫᱽᱨᱟᱭᱟ ᱠᱚ ᱦᱟᱸᱜ ᱥᱮᱸᱫᱽᱨᱟ ᱠᱚᱲᱟ ᱥᱤᱠᱟᱹᱨᱤᱭᱟᱹ ᱠᱚᱲᱟ᱾
ᱦᱳᱭ ᱦᱳᱭ ᱦᱳᱭ, ᱦᱳᱭ᱾ ᱛᱚ ᱠᱷᱟᱱ ᱦᱟᱜ ᱟᱹᱞᱤᱧ ᱦᱚᱸ ᱚᱱᱟ ᱠᱚ ᱫᱚ ᱞᱤᱧ ᱧᱮᱞ ᱫᱟ ᱡᱮ ᱵᱟᱹᱭ ᱵᱟᱹᱭᱛᱮ ᱪᱟᱵᱟ ᱤᱫᱤᱜ ᱠᱟᱱᱟ᱾
ᱟᱪᱪᱷᱟ᱾ ᱢᱟᱱᱮ ᱟᱵᱤᱱ ᱵᱤᱱ ᱞᱟᱹᱭ ᱦᱚᱪᱚᱭᱮᱫᱟ ᱱᱤᱛᱚᱜᱼᱟᱜ ᱚᱠᱛᱚ ᱨᱮᱫᱚ ᱞᱟᱦᱟ ᱠᱷᱚᱱᱟᱜ ᱢᱟᱱᱮ ᱱᱤᱭᱟᱹ ᱡᱟᱦᱟᱸ ᱡᱮᱱᱟᱨᱮᱥᱮᱱ ᱢᱟᱱᱮ ᱱᱤᱭᱟᱹ ᱨᱮᱫᱚ ᱥᱮᱸᱫᱽᱨᱟ ᱠᱚ ᱨᱮᱱᱟᱜ ᱦᱟᱨ ᱠᱚᱢᱚᱜ ᱠᱟᱱᱟ, ᱢᱟᱱᱮ ᱥᱮᱸᱫᱽᱨᱟ ᱠᱚ ᱥᱤᱠᱟᱹᱨᱤᱭᱟᱹ ᱠᱚᱲᱟ ᱠᱚ ᱠᱚᱢᱚᱜ ᱠᱟᱱᱟ᱾ ᱥᱮ ᱪᱮᱫ?
ᱦᱳᱭ ᱦᱳᱭ ᱦᱳᱭ᱾ ᱟᱨ ᱵᱟᱝ ᱡᱟᱦᱟᱸ ᱟᱵᱮᱱ ᱵᱮᱱ ᱟᱸᱡᱚᱢ ᱟᱠᱟᱫ ᱜᱮᱭᱟ ᱡᱮ ᱟᱡᱳᱫᱤᱭᱟᱹ ᱵᱩᱨᱩ ᱥᱮᱸᱫᱽᱨᱟ᱾ ᱟᱸᱡᱚᱢ ᱠᱟᱫᱟ ᱵᱮᱱ? ᱟᱡᱳᱫᱤᱭᱟᱹ ᱟᱡ
ᱟᱪᱪᱷᱟ ᱟᱪᱷᱟ ᱟᱪᱷᱟ᱾
ᱚᱱᱟ ᱵᱤᱨ ᱡᱟᱦᱟᱸ ᱥᱮᱸᱫᱽᱨᱟ ᱦᱩᱭᱩᱜ ᱜᱮ ᱚᱱᱟ ᱵᱮᱱ ᱟᱸᱡᱚᱢ ᱟᱠᱟᱫ ᱜᱮᱭᱟ ᱛᱚ?
ᱦᱮᱸ ᱦᱮᱸ ᱦᱮᱸ ᱟᱸᱡᱚᱢ ᱠᱟᱜ
ᱨᱮᱦᱚᱸ ᱧᱮᱞ ᱵᱮᱱ ᱡᱮ ᱱᱤᱛᱚᱜ ᱦᱟᱸᱜ ᱠᱷᱟᱱ ᱫᱚ ᱦᱟᱸᱜ ᱵᱟᱹᱭ ᱵᱟᱹᱭᱛᱮ ᱞᱟᱦᱟᱛᱮ ᱞᱮᱠᱟ ᱫᱚ ᱵᱟᱝ ᱦᱩᱭᱩᱜ ᱠᱟᱱᱟ᱾ ᱵᱟᱹᱭ ᱵᱟᱹᱭᱛᱮ ᱱᱚᱣᱟ ᱫᱚ ᱠᱷᱟᱱ ᱦᱟᱸᱜ ᱢᱩᱪᱟᱹᱫ ᱯᱚᱨᱡᱟᱭ ᱥᱮᱱ ᱦᱤᱡᱩᱜ ᱠᱟᱱᱟ ᱦᱟᱸᱜ᱾
ᱟᱪᱪᱷᱟ ᱟᱪᱪᱷᱟ᱾ ᱚᱱᱟ ᱫᱚ ᱵᱟᱹᱭ ᱵᱟᱹᱭᱛᱮ ᱪᱟᱵᱟ ᱤᱫᱤᱭ ᱠᱟᱱᱟ᱾ ᱢᱟᱱᱮ ᱞᱟᱦᱟᱛᱮ ᱠᱷᱩᱵ ᱡᱟᱠ ᱡᱚᱢᱚᱠ ᱠᱚ ᱢᱟᱱᱟᱣᱮᱫ ᱠᱟᱱ ᱛᱟᱦᱮᱸ ᱠᱟᱱᱟ᱾ ᱱᱤᱛᱚᱜ ᱫᱚ ᱱᱟᱦᱟᱜ ᱠᱚᱢ ᱤᱫᱤᱜ ᱠᱟᱱᱟ, ᱟᱨ ᱥᱮᱸᱫᱽᱨᱟ ᱨᱮᱱᱟᱜ ᱦᱟᱨ ᱠᱚᱦᱚᱸ ᱵᱟᱹᱭ ᱵᱟᱹᱭ ᱛᱮ ᱠᱚᱢ ᱤᱫᱤᱜ ᱠᱟᱱᱟ᱾
ᱦᱳᱭ ᱦᱳᱭ ᱦᱳᱭ᱾
ᱟᱫᱚ ᱠᱷᱟᱱ ᱦᱟᱸᱜ ᱱᱤᱛᱚᱜ ᱫᱚ ᱦᱚᱜᱼᱚᱭ ᱛᱚ ᱯᱷᱚᱨᱮᱥᱴᱟᱨ ᱠᱚ ᱥᱮ ᱯᱩᱞᱤᱥ ᱯᱨᱚᱥᱟᱥᱚᱱ ᱠᱚᱦᱚᱸ ᱛᱚ ᱚᱱᱠᱟ ᱵᱟᱝᱠᱚ ᱥᱮᱸᱫᱽᱨᱟ ᱦᱚᱪᱚᱣᱟᱜ ᱠᱟᱱᱟ᱾
ᱦᱳᱭ ᱦᱳᱭ ᱦᱳᱭ᱾ ᱟᱪᱪᱷᱟ ᱜᱚᱝᱠᱮ ᱟᱹᱰᱤ ᱟᱭᱢᱟ ᱟᱭᱢᱟ ᱥᱟᱨᱦᱟᱣ ᱱᱚᱣᱟ ᱨᱚᱯᱚᱲ ᱞᱟᱹᱜᱤᱫ ᱦᱮᱸ᱾
ᱦᱳᱭ ᱦᱳᱭ ᱮᱠᱫᱚᱢ ᱮᱠᱫᱚᱢ᱾
ᱟᱪᱪᱷᱟ ᱛᱟᱭᱚᱢ ᱫᱟᱨᱟᱢ ᱱᱟᱜ ᱨᱚᱯᱚᱲ ᱦᱩᱭᱩᱜᱼᱟ ᱟᱨᱦᱚᱸ ᱦᱟᱸᱜ᱾